ᱟ ᱠᱮᱼᱼ ᱦᱮᱞᱚ᱾
ᱦᱮᱞᱚᱣ?
ᱦᱮᱸ, ᱡᱚᱦᱟᱨ ᱜᱮ ᱜᱚᱝᱠᱮ᱾
ᱦᱮᱸ ᱡᱚᱦᱟᱨ ᱜᱮ, ᱛᱟᱯᱚᱨᱮ, ᱦᱮᱸ ᱱᱤᱛᱩᱜ ᱱᱟᱯᱟᱭ ᱜᱮ ᱾ ᱟᱯᱮ ᱜᱮ ᱪᱮᱜ ᱞᱮᱫᱞᱮᱠᱟ?
ᱦᱮᱸ ᱟᱞᱮ ᱦᱚᱸ ᱱᱟᱯᱟᱭ ᱜᱮ ᱢᱮᱱᱟᱜ ᱞᱮᱭᱟ᱾
ᱚ ᱱᱟᱯᱟᱭ ᱜᱮ᱾
ᱟᱣ ᱪᱟᱥ-ᱵᱟᱥ ᱠᱚ ᱪᱮᱜ ᱠᱟ ᱪᱟᱞᱩᱣ ᱠᱟᱱᱟ?
ᱪᱟᱥᱼᱵᱟᱥ ᱛᱚ ᱮᱠᱷᱚᱱᱚ ᱟᱨᱤᱼᱼ, ᱮᱛᱚᱦᱚᱵᱚᱜ-ᱟ, ᱟᱨ ᱱᱤᱛᱚᱜ ᱫᱚ ᱱᱚᱜ-ᱚᱭ ᱛᱚᱞᱟ ᱠᱚ ᱮᱨ ᱦᱩᱭ ᱠᱟᱱᱟ᱾ ᱫᱟᱜ ᱞᱮᱠᱷᱟᱱ ᱜᱮ ᱟᱫᱚ, ᱛᱚᱣᱟ ᱠᱚ ᱦᱟᱞᱟ ᱟ ᱢᱟᱱᱮ ᱦᱟᱨᱟ ᱞᱮᱱᱠᱷᱟᱱ ᱜᱮ ᱟᱫᱚᱼᱼ ᱨᱚᱦᱚᱭ ᱫᱩᱨᱟᱹᱜ ᱦᱩᱭᱩᱜ-ᱟ᱾
ᱟᱞᱮ ᱟᱞᱮ ᱥᱮᱱ ᱦᱚᱸ ᱚᱱᱠᱟ ᱜᱮ, ᱟᱫᱚ ᱱᱚᱜ-ᱚᱭ ᱛᱚ ᱛᱚᱲᱟ ᱠᱚᱜᱮ ᱜᱟᱹᱜ ᱜᱤᱰᱤ ᱦᱩᱭ ᱠᱟᱱᱟ᱾ ᱛᱚᱣᱟ ᱠᱚ ᱮᱱᱠᱟᱹ ᱱᱚᱜ-ᱚᱭ ᱠᱤᱪᱷᱩ ᱡᱟᱭᱜᱟ ᱫᱚ ᱦᱩᱭᱮᱱᱟ, ᱠᱤᱪᱷᱩ ᱡᱟᱭᱜᱟ ᱫᱚ ᱟᱹᱣᱨᱤᱭᱟ᱾ ᱟᱨ ᱱᱚᱜ-ᱚᱭ ᱱᱚᱝᱠᱟ ᱫᱟᱜ ᱡᱟᱲᱤ ᱦᱚᱸ ᱵᱟᱭ ᱫᱟᱜ ᱡᱟᱲᱤ ᱞᱮᱠᱷᱟᱱ ᱪᱤᱠᱟᱹ ᱛᱮᱢ ᱪᱟᱥᱟ? ᱥᱮᱨᱢᱟ ᱨᱮ ᱱᱚᱝᱠᱟ
ᱟᱞᱮ ᱥᱮᱜ ᱫᱚ ᱥᱮᱨᱢᱟ ᱫᱟᱜ ᱵᱷᱚᱨᱥᱟ᱾ ᱦᱟᱨᱟᱣ ᱟᱞᱮᱫᱚ ᱢᱟᱱᱮ, ᱤᱭᱟᱹ ᱠᱚᱫᱚ ᱵᱟᱹᱱᱩᱜ ᱛᱟᱞᱮᱭᱟ ᱥᱮᱞᱚ ᱠᱚᱫᱚ᱾ ᱠᱮᱱᱮᱞ ᱠᱚᱫᱚ ᱵᱟᱹᱱᱩᱜ ᱛᱟᱞᱮᱭᱟ, ᱚᱱᱟ ᱛᱮ ᱚᱱᱟ ᱥᱮᱨᱢᱟ ᱡᱟᱹᱯᱼᱼ ᱢᱟᱱᱮ ᱫᱟᱜ ᱟᱞᱮᱭᱟᱭ ᱜᱮ, ᱪᱟᱥ ᱫᱚ ᱦᱩᱭᱩᱜ ᱛᱟᱞᱮᱭᱟ ᱵᱟᱝ ᱠᱷᱟᱱ ᱫᱚᱼ ᱳᱭ ᱟᱨ, ᱪᱮᱫ ᱠᱷᱤᱞ ᱜᱮ ᱛᱟᱦᱮᱱ ᱛᱟᱞᱮᱭᱟ᱾
ᱟᱪᱪᱷᱟ ᱫᱚ ᱚᱝᱠᱮ‌ ᱞᱟᱭ ᱫᱚᱢ ᱟᱞᱮ ᱥᱮᱱ ᱦᱚᱸ ᱚᱱᱠᱟ ᱜᱮ ᱥᱟᱵᱽᱢᱟᱨᱥᱟᱞ ᱥᱮᱞᱚ ᱠᱚᱢᱟ ᱵᱟᱹᱪᱩᱜ-ᱟ᱾ ᱜᱟᱰᱟ ᱱᱟᱞᱟ ᱠᱚᱜᱮ ᱦᱮᱱᱟᱜ-ᱟ, ᱚᱱᱟ ᱛᱮᱜᱮ ᱪᱟᱥ ᱵᱷᱚᱨᱥᱟ ᱠᱚᱼᱼ ᱟᱨ ᱢᱤᱫ ᱥᱤᱡᱤᱱ ᱜᱮ ᱦᱳᱭᱛᱚ ᱪᱟᱥᱚᱜ-ᱟ᱾ ᱥᱤᱛᱩᱝ ᱨᱮ ᱢᱟ ᱵᱟᱝ ᱪᱟᱥᱚᱜ ᱠᱟᱱᱟ ᱱᱮᱛᱟᱨ ᱢᱟ᱾ ᱡᱟᱦᱟᱞᱮᱠᱟ ᱞᱮᱠᱟ ᱥᱤᱛᱩᱝ ᱠᱟᱜᱼᱟᱭ ᱥᱮ, ᱜᱷᱩᱴᱩ ᱦᱩᱲᱩ ᱠᱚᱫᱚ ᱵᱟᱝ ᱦᱩᱭᱩᱜ ᱛᱟᱢ ᱜᱮ ᱮᱠᱫᱚᱢ ᱾
ᱦᱩᱸ, ᱯᱮᱥᱮᱱ ᱛᱤᱱᱟᱹᱜ ᱨᱚᱠᱚᱢ?
ᱮᱸ ᱱᱚᱣᱟ ᱡᱟᱯᱩᱫ ᱵᱷᱚᱨᱥᱟ ᱨᱮᱦᱚᱸ ᱵᱤᱱ ᱪᱟᱥᱟ ᱪᱮ ᱥᱮ ᱪᱮᱫ? ᱠᱤᱪᱷᱩ ᱫᱤᱱᱮ ᱫᱟᱜᱽ ᱛᱮ, ᱠᱤᱪᱷᱩ ᱫᱤᱱ ᱵᱟᱭ ᱫᱟᱜᱟᱭ ᱟᱨ ᱱᱚᱜ-ᱚᱭ ᱱᱚᱝᱠᱟ᱾ ᱦᱩᱲᱳ ᱠᱚ ᱦᱚᱸ ᱚᱫᱽᱫᱷᱮᱠ ᱨᱮ ᱜᱮ ᱥᱤᱛᱩᱝᱟᱭ ᱫᱚᱦᱚᱭᱟ᱾ ᱦᱩᱭᱩᱜ-ᱟ ᱥᱮ ᱵᱟᱝᱟ ᱜᱷᱩᱴᱩ ᱨᱮᱫᱚ᱾
ᱩᱸᱻ ᱮᱸ ᱛᱤᱱᱟᱹᱜ ᱨᱚᱠᱚᱢ ᱦᱩᱲᱩᱯ ᱦᱩᱲᱩ ᱯᱮ ᱪᱟᱥ ᱜᱮᱭᱟ ᱟᱯᱮ ᱥᱮᱜ ᱫᱚ?
ᱦᱩᱲᱩ ᱫᱚ ᱞᱤᱧ ᱪᱟᱥ ᱜᱮᱭᱟ ᱚᱱᱠᱟ ᱟᱞᱮ ᱫᱚ ᱡᱮᱢᱚᱱ ᱵᱟᱨ ᱨᱚᱠᱚᱢ ᱦᱩᱲᱩ ᱞᱮ ᱪᱟᱥ ᱮᱫᱟ᱾
ᱟᱪᱪᱷᱟ᱾
ᱟᱨ ᱟᱯᱮ ᱥᱮᱱ ᱫᱚ ᱪᱮᱜ ᱠᱟ?
ᱟᱞᱮ ᱥᱮᱫ ᱫᱚ ᱟᱹᱛᱷᱟ. ᱨᱚᱠᱚᱢ ᱠᱚ ᱪᱟᱥ ᱟᱠᱚ ᱡᱮᱢᱚᱱ ᱱᱮᱛᱟᱨ ᱵᱟᱡᱟᱨ ᱨᱮ ᱱᱟᱣᱟ ᱱᱟᱣᱟ ᱦᱩᱲᱩ ᱩᱰᱩᱠ ᱠᱟᱱᱟ ᱵᱤᱵᱤ ᱤᱞᱮᱵᱷᱮᱱ ᱵᱩᱞᱮᱴ, ᱥᱚᱨᱱᱚ
ᱦᱩ ᱟᱪᱪᱷᱟ ᱜᱚᱝ-ᱠᱮ᱾ ᱱᱚᱜᱼᱚᱭ ᱱᱚᱣᱟ ᱚᱱᱟ ᱫᱚ ᱪᱮᱫ ᱠᱟᱱᱟ,
ᱱᱚᱣᱟ ᱫᱚ ᱢᱟᱱᱮ ᱠᱟᱹᱴᱤᱡ ᱢᱟᱱᱮ ᱫᱟᱠᱟ ᱫᱚ ᱟᱹᱰᱤ ᱪᱮᱦᱨᱟ ᱥᱤᱵᱤᱞᱟ ᱱᱚᱣᱟ ᱱᱚᱣᱟ ᱦᱩᱲᱩ ᱨᱮᱱᱟᱜ ᱪᱟᱣᱞᱮ ᱨᱮᱱᱟᱜ ᱾ ᱫᱚ, ᱦᱮ ᱡᱩᱛ ᱜᱮ ᱚᱠᱟ ᱠᱟᱹᱴᱤᱡ ᱢᱚᱴᱟ ᱜᱮᱭᱟ ᱟᱨ ᱢᱟᱱᱮ ᱢᱚᱴᱟ ᱦᱳᱲᱳ ᱡᱟᱦᱟᱸ ᱫᱚ᱾
ᱦᱮᱸ
ᱟᱪᱪᱷᱟ ᱜᱚᱝᱠᱮ ᱛᱟᱦᱚᱞᱮ ᱫᱟᱠᱟ ᱠᱚᱫᱚ ᱡᱚᱢ ᱵᱟᱲᱟ ᱠᱮᱫᱟᱢ ᱥᱮ ᱟᱹᱣᱨᱤ?
ᱟᱹᱣᱨᱤᱭᱟ ᱜᱚᱝᱠᱮ ᱱᱚᱜᱼᱚᱭ ᱛᱚ ᱪᱚᱸᱫᱟ ᱵᱟᱥᱟᱝ ᱠᱚ ᱪᱟᱹᱞᱩ ᱠᱟᱱᱟ᱾
ᱪᱮᱫ ᱯᱮ ᱩᱛᱩᱭ ᱫᱟ ᱜᱚᱝᱠᱮ? ᱟᱹᱞᱤᱧ ᱫᱚ ᱟᱹᱣᱨᱤᱞᱤᱧ ᱡᱚᱢᱟ ᱮᱠᱷᱚᱱᱳ ᱟᱞᱮᱭᱟᱜ ᱦᱚᱸ ᱱᱚᱜᱼᱚᱭ ᱤᱥᱤᱱ ᱠᱟᱱᱟ ᱦᱟᱸᱜ ᱟᱨ ᱠᱤᱪᱷᱩ ᱠᱷᱚᱱ ᱠᱷᱟᱱ ᱜᱮ ᱤᱥᱤᱱ ᱠᱟᱱᱟ ᱦᱟᱸᱜ᱾
ᱟᱪᱪᱷᱟ ᱟᱞᱮ ᱦᱚᱸ ᱱᱚᱜᱼᱚᱭ ᱮᱱᱟᱝ ᱦᱟᱴᱵᱟᱴ ᱞᱮ ᱪᱟᱞᱟᱣ ᱞᱮᱱᱟ ᱥᱮ ᱟᱫᱚ ᱡᱤᱞ ᱠᱚᱞᱮ ᱟᱹᱜᱩ ᱧᱚᱜ ᱠᱟᱜᱼᱟ᱾ ᱚᱱᱟᱜᱮ ᱠᱚᱲᱟ ᱠᱚᱠᱚ ᱪᱚᱸᱫᱟᱭᱮᱜ ᱛᱟᱞᱮᱭᱟ᱾
ᱪᱷᱟ᱾ ᱦᱩᱸ ᱟᱞᱮ ᱫᱚ ᱜᱚᱝᱠᱮ ᱥᱳᱣᱟᱵᱤᱱ ᱥᱚᱣᱟᱵᱤᱱ ᱟᱞᱩ ᱟᱨ ᱯᱮᱯᱮ ᱱᱚᱣᱟ ᱜᱮᱞᱮ ᱡᱚᱢᱮᱫᱼᱟ ᱟᱞᱩ ᱛᱮᱦᱮᱧ ᱫᱚ ᱡᱤᱞ ᱫᱚ ᱵᱟᱞᱮ ᱟᱹᱜᱩ ᱠᱟᱫᱟ᱾
ᱚ ᱜᱚᱝᱠᱮ ᱛᱟᱦᱚᱞᱮ ᱟᱯᱮ ᱫᱤᱥᱚᱢ ᱨᱮᱫᱚ ᱱᱚᱣᱟ ᱥᱩᱠ ᱥᱩᱠᱨᱤ ᱡᱮᱞ ᱠᱚᱫᱚ ᱪᱮᱠᱟ ᱧᱟᱢᱚᱜ ᱠᱟᱱᱟ ᱥᱮ ᱵᱟᱝ ᱧᱟᱢᱚᱜ ᱠᱟᱱᱟ?
ᱦᱮᱸ ᱧᱟᱢᱚᱜ ᱠᱟᱱ ᱜᱮᱭᱟ, ᱠᱤᱱᱛᱩ ᱫᱚᱢᱮ ᱫᱟᱢ ᱥᱩᱠᱨᱤ ᱡᱮᱞ ᱱᱟᱜ᱾
ᱟᱪᱪᱷᱟ᱾
ᱟᱲᱟᱭᱥᱚ ᱛᱤᱱᱥᱚ ᱴᱟᱠᱟ ᱠᱟᱛᱮᱜ ᱠᱤᱡᱤ ᱛᱤᱱᱥᱚ ᱴᱟᱠᱟ ᱠᱟᱛᱮᱜ ᱠᱤᱡᱤ᱾
ᱦᱮᱸ ᱜᱚᱝᱠᱮ ᱟᱞᱮ ᱥᱮᱱ ᱦᱚᱸ ᱚᱝᱠᱟᱜᱮ ᱥᱚᱨᱵᱚᱱᱤᱢᱱᱚ ᱚᱝᱠᱟ ᱟᱲᱟᱭᱥᱚ ᱜᱮᱵᱤᱱ ᱧᱟᱢᱟ ᱵᱟᱝ ᱠᱷᱟᱱ ᱡᱟᱦᱟᱱᱟᱜ ᱯᱚᱨᱚᱵᱽ ᱤᱭᱟᱹ ᱠᱚᱨᱮ ᱫᱚ ᱟᱨᱦᱚᱸ ᱛᱤᱱᱥᱚ ᱴᱟᱠᱟ ᱡᱟᱹᱥᱛᱤᱜ ᱠᱟᱱᱟ᱾
ᱟᱪᱪᱷᱟ᱾
ᱯᱟᱹᱦᱤᱞ ᱟᱹᱞᱤᱧ ᱟᱥᱤ ᱴᱟᱠᱟ ᱠᱤᱞᱳ ᱠᱷᱚᱱᱟᱜ ᱞᱤᱧ ᱡᱚᱢ ᱟᱹᱜᱩ ᱠᱟᱜᱼᱟ ᱟᱨ ᱱᱮᱛᱟᱨ ᱱᱚᱜᱼᱚᱭ ᱧᱮ ᱧᱮᱞᱮᱫ ᱜᱮᱭᱟᱵᱤᱱ ᱛᱤᱱᱟᱹᱜ ᱜᱟᱱ ᱦᱟᱨᱟ ᱨᱟᱠᱟᱵ ᱱᱟ ᱫᱟᱢ ᱠᱚ᱾
ᱦᱩᱜ ᱩᱸ ᱟᱨ ᱥᱩᱠᱨᱤ ᱡᱤᱞ ᱫᱚ ᱢᱟᱱᱮ ᱯᱤᱴᱷᱟᱹ ᱟᱹᱰᱤ ᱪᱮᱦᱨᱟ ᱥᱤᱵᱤᱞᱟ ᱥᱮ᱾ ᱚᱱᱟ ᱠᱷᱟᱹᱛᱤᱨ ᱛᱮᱦᱚᱸ ᱟᱫᱚ ᱫᱟᱢ
ᱠᱷᱟᱱ ᱫᱚ
ᱯᱟᱛᱲᱟ ᱯᱤᱴᱷᱟᱹ ᱵᱮᱱ ᱡᱚᱢ ᱵᱟᱲᱟ ᱠᱟᱫᱟ ᱛᱚ ᱜᱚᱝᱠᱮ?
ᱦᱮᱸ ᱜᱚᱝᱠᱮ ᱞᱤᱧ ᱡᱚᱢ ᱠᱟᱜ ᱜᱮᱭᱟ᱾
ᱚᱱᱟ ᱤᱭᱟᱹᱛᱮ ᱥᱟᱨᱡᱚᱢ ᱥᱟᱠᱟᱢ ᱛᱮ ᱯᱟᱹᱴᱤᱭᱟ ᱠᱚ ᱯᱟᱛᱲᱟ ᱯᱟᱹᱴᱤ ᱠᱟᱛᱮᱜ ᱛᱟ ᱯᱚᱨᱮ ᱚᱱᱟᱨᱮ ᱦᱚᱞᱚᱝ ᱠᱚ ᱡᱤᱞ ᱠᱚ ᱢᱮᱥᱟ ᱠᱟᱛᱮ ᱠᱚ ᱤᱭᱟᱹ ᱠᱟᱛᱮᱫ ᱚᱱᱟ ᱰᱷᱟᱯᱚᱜ ᱠᱟᱛᱮᱫ ᱛᱟᱯᱚᱨᱮ ᱤᱭᱟᱹ ᱨᱮ ᱠᱚ ᱢᱟᱱᱮ ᱪᱩᱞᱦᱟᱹ ᱨᱮᱠᱚ ᱪᱚᱸᱫᱟ ᱠᱮᱫ ᱜᱮ ᱚᱱᱟ ᱤᱥᱤᱱ ᱞᱟ. ᱠᱷᱟᱱᱜᱮ ᱟᱫᱚ ᱚᱱᱟ ᱫᱚ ᱟᱹᱰᱤ ᱢᱚᱸᱡᱽ ᱥᱤᱵᱤᱞᱟ ᱟᱹᱰᱤ ᱢᱚᱸᱡᱽ ᱡᱩᱫᱤ ᱤᱥᱤᱱ ᱪᱤ
ᱜᱚᱝᱠᱮ ᱛᱟᱦᱟᱞᱮ ᱥᱩᱠᱨᱤ ᱯᱤᱴᱷᱟᱹ ᱠᱷᱚᱱᱟᱜ ᱞᱤ ᱩᱭᱦᱟᱹᱨ ᱠᱮᱜᱼᱟ ᱡᱮ ᱱᱚᱣᱟ ᱥᱤᱞᱫᱟᱹ ᱯᱟᱛᱟ ᱠᱚᱨᱮ ᱟᱹᱵᱤᱱ ᱥᱤᱠᱨᱤ ᱯᱤᱴᱷᱟᱹ ᱵᱤᱱ ᱡᱚᱢ ᱵᱟᱲᱟ ᱠᱟᱜᱼᱟ ᱥᱮ ᱵᱟᱝ?
ᱦᱮᱸ ᱥᱤᱞᱫᱟᱹ ᱯᱟᱛᱟᱨᱮᱞᱤᱧ ᱡᱚᱢ ᱠᱟᱫᱟ ᱡᱚᱢ ᱫᱚ ᱢᱮᱱᱠᱷᱟᱱ ᱥᱤᱞᱫᱟᱹ ᱯᱟᱛᱟ ᱫᱚ ᱢᱟᱱᱮ ᱚᱲᱟᱜ ᱨᱮ ᱡᱟᱦᱟᱸ ᱞᱮᱠᱟ ᱵᱮᱱᱟᱜ ᱟᱥᱮ ᱚᱱᱠᱟ ᱩᱱᱟᱹᱜ ᱡᱩᱛ ᱫᱚ ᱵᱟᱝ ᱵᱩᱡᱷᱟᱹᱜᱼᱟ ᱩᱱᱠᱩ ᱛᱚ ᱢᱟᱱᱮ ᱟᱹᱠᱷᱨᱤᱧ ᱦᱮᱸ ᱩᱱᱠᱩ ᱫᱚ ᱟᱠᱷᱨᱤᱧ ᱞᱟᱹᱜᱤᱫ ᱠᱚ ᱵᱮᱱᱟᱣᱟ ᱛᱚ ᱛᱚ ᱩᱱᱠᱩ ᱫᱚ ᱟᱠᱚᱣᱟᱜ ᱥᱚᱵ ᱥᱚᱢᱚᱭ ᱞᱟᱵᱷᱽ ᱠᱚ ᱧᱮᱞᱟᱠᱚ᱾
ᱦᱮᱸ
ᱩᱱᱟᱹᱜ ᱪᱮᱦᱨᱟ ᱫᱚ ᱵᱟᱠᱚ ᱵᱮᱱᱟᱣ ᱜᱮᱭᱟ ᱠᱚ᱾
ᱦᱮᱸ ᱜᱚᱝᱠᱮ᱾
ᱦᱩᱸ᱾
ᱟᱪᱪᱷᱟ ᱜᱚᱝᱠᱮ ᱟᱯᱮ ᱥᱮᱫ ᱚᱱᱠᱟ ᱢᱟᱨᱟᱝ ᱢᱟᱨᱟᱝ ᱯᱚᱨᱚᱵᱽ ᱯᱟᱛᱟ ᱠᱚᱫᱚ ᱪᱮᱫᱠᱟ ᱦᱩᱭᱩᱜ ᱜᱮᱭᱟ?
ᱟᱞᱮ ᱥᱮᱫ ᱫᱚ ᱢᱟᱱᱮ ᱵᱚᱨᱚ ᱯᱟᱛᱟ᱾ ᱪᱟᱠᱚᱞ ᱛᱟᱲᱤ ᱯᱟᱛᱟ ᱟᱨ ᱱᱚᱜᱼᱚᱭᱼ ᱱᱚᱣᱟ ᱯᱟᱴᱟᱵᱤᱸᱫᱷᱟᱹ ᱥᱤᱞᱫᱟᱹ ᱯᱟᱛᱟ ᱦᱚᱸ ᱥᱩᱨ ᱥᱩᱨ ᱜᱮ ᱛᱟᱞᱮᱭᱟ᱾
ᱚᱸᱻ ᱟᱪᱪᱷᱟ᱾
ᱟᱨᱻ ᱵᱟᱨᱫᱼᱼ ᱯᱮ ᱫᱤᱱ ᱢᱟᱲᱟᱝ ᱚᱱᱟ ᱤᱭᱟᱹ ᱠᱟᱱᱟᱭ ᱥᱚ-ᱨ ᱯᱟᱦᱟᱲ ᱚᱸᱰᱮ ᱯᱩᱡᱟᱹ ᱦᱩᱭᱩᱜ ᱜᱮᱭᱟ᱾ ᱛᱚ ᱚᱱᱟ ᱦᱚᱸ ᱯᱚᱨᱚᱵᱽ ᱞᱮᱠᱟ ᱜᱮ ᱠᱚ ᱢᱟᱱᱟᱣᱟᱠᱚ᱾
ᱦᱮᱸ ᱜᱚᱝᱠᱮ ᱛᱟᱦᱚᱞᱮ ᱱᱚᱜᱼᱚᱭ ᱠᱟᱱᱟᱮᱥᱥᱚᱨ ᱯᱟᱦᱟᱲ ᱯᱩᱡᱟ ᱞᱤᱧ ᱟᱸᱡᱚᱢ ᱟᱠᱟᱫ ᱟᱞᱤᱧᱟ ᱦᱚᱸ᱾ ᱟᱫᱚ ᱜᱚᱢᱠᱮ ᱛᱟᱦᱚᱞᱮ ᱱᱚᱣᱟ ᱫᱚ ᱥᱟᱱᱛᱟᱲ ᱠᱚᱣᱟᱜ ᱠᱟᱱᱟ ᱥᱮ ᱫᱤᱠᱩ ᱠᱚᱣᱟᱜ ᱠᱟᱱᱟ?
ᱱᱚᱣᱟ ᱫᱚ ᱜᱚᱝᱠᱮ ᱟᱹᱞᱤᱧ ᱦᱚᱸ ᱤᱭᱟᱹ ᱨᱮ ᱢᱮᱱᱟᱜ ᱞᱤᱧᱟᱹ ᱛᱟᱞᱟ ᱢᱟᱞᱟ ᱨᱮ᱾ ᱢᱟᱱᱮ ᱯᱨᱚᱛᱷᱚᱢ ᱫᱤᱱ ᱦᱤᱞᱳᱜ ᱫᱚ ᱡᱷᱚᱛᱚ ᱠᱚ ᱪᱟᱞᱟᱜ ᱟᱠᱚ ᱥᱟᱱᱛᱟᱲ ᱦᱚᱸ ᱫᱤᱼᱼ ᱠᱩ ᱦᱚᱸ ᱡᱷᱚᱛᱚ ᱜᱮ᱾ ᱯᱚᱨᱮᱨ ᱫᱤᱱ ᱦᱤᱞᱳᱜ ᱫᱚ ᱢᱟᱱᱮ ᱥᱩᱫᱷᱩ ᱥᱟᱱᱛᱟᱲ ᱜᱤᱧ ᱧᱮᱞ ᱟᱠᱟᱫ ᱠᱚᱣᱟ ᱪᱟᱞᱟᱜ ᱫᱚ᱾ ᱟᱨ ᱚᱸᱰᱮ ᱵᱟᱨᱟ ᱜᱷᱟᱴ ᱢᱮᱱᱟᱜ-ᱟ ᱵᱟᱨ ᱜᱷᱟᱴ ᱨᱮᱫᱚ ᱚᱸᱰᱮ ᱫᱚᱠᱚ ᱮᱱᱮᱡᱟᱠᱚ ᱨᱟᱹᱥᱠᱟᱹ ᱨᱚᱢᱚᱡᱟ ᱠᱚ᱾ ᱮᱱᱮᱡ ᱥᱮᱨᱮᱧ ᱡᱚᱛᱚ ᱜᱮ, ᱚᱸᱰᱮ ᱫᱚ ᱥᱟᱱᱛᱟᱲᱟᱜ ᱮᱱᱮᱡ ᱥᱮᱨᱮᱧ ᱜᱮᱦᱩᱭᱩᱜ-ᱟ᱾ ᱟᱵᱚᱣᱟᱜ ᱞᱟᱠᱪᱟᱨ ᱨᱮ ᱡᱟᱦᱟᱸ ᱢᱮᱱᱟᱜᱼᱟ ᱚᱱᱟ ᱠᱚ᱾
ᱟᱪᱪᱷᱟ ᱜᱚᱝᱠᱮ᱾ ᱱᱟᱯᱟᱭ ᱜᱮ ᱛᱟᱦᱚᱞᱮ ᱱᱮᱥ ᱫᱚᱵᱤᱱ ᱪᱟᱞᱟᱣ ᱞᱮᱱᱟ ᱥᱮ ᱵᱟᱝ?
ᱦᱮᱸ ᱜᱚᱝᱠᱮ ᱪᱟᱞᱟᱣ ᱞᱮᱱᱟ ᱞᱤᱧ᱾
ᱟᱨ ᱚᱱᱟᱼᱼ ᱵᱟᱝ ᱜᱚᱝᱠᱮ ᱱᱤᱭᱟᱹ ᱫᱷᱟᱣ ᱫᱚ ᱠᱚᱱᱚ ᱠᱟᱨᱚᱱ ᱵᱚᱥᱚᱛᱚ ᱵᱟᱹᱞᱤᱧ ᱪᱟᱞᱟᱣ ᱫᱟᱲᱮᱭᱟᱫᱟ, ᱦᱤᱡᱩᱜ ᱠᱟᱱ ᱥᱮᱼᱼ ᱥᱮᱨᱢᱟ ᱞᱤᱧ ᱪᱮᱥᱴᱟᱭᱟ ᱥᱮᱴ ᱥᱮᱴᱮᱨ ᱨᱮᱭᱟᱜ ᱥᱟᱹᱠᱷᱤ ᱥᱚᱵᱷᱟ ᱨᱮᱭᱟᱜ᱾
ᱟᱪᱪᱷᱟ᱾
ᱟᱨ ᱜᱚᱢᱠᱮ ᱱᱤᱭᱟᱹ ᱥᱮᱨᱢᱟ ᱫᱚᱢᱮ ᱫᱟᱜ ᱠᱮᱫ ᱫᱚᱭ ᱢᱟᱥᱮᱻ
ᱦᱮᱸ ᱵᱩᱨᱩ ᱯᱟᱛᱟ ᱫᱚ ᱢᱟᱱᱮ ᱡᱷᱚᱛᱚ ᱥᱮᱨᱢᱟ ᱜᱮᱭ ᱫᱟᱜᱽ ᱜᱮᱭᱟᱭ᱾
ᱦᱮᱸ᱾
ᱢᱟᱱᱮ ᱚᱱᱟ ᱨᱮᱱᱟᱝ ᱚᱱᱟ ᱜᱮ ᱤᱭᱟᱹ ᱠᱟᱱᱟ ᱢᱟᱱᱮᱻ ᱪᱮᱫ ᱞᱤᱧ ᱢᱮᱱᱟ᱾ ᱡᱟᱦᱟᱸ ᱫᱚ ᱱᱮ ᱫᱟᱜᱽ ᱜᱮᱭᱟᱭ ᱵᱩᱨᱩ ᱯᱟᱛᱟ ᱨᱮᱫᱚ᱾ ᱱᱚᱣᱟ ᱫᱚ ᱫᱟᱜ ᱫᱟᱜ ᱛᱮᱜᱮ ᱧᱮᱧᱮᱞ ᱫᱚᱠᱚ ᱪᱟᱞᱟᱜᱼᱟ᱾
ᱦᱩᱸ᱾
ᱱᱚᱣᱟ ᱫᱚ ᱪᱟᱸᱫᱳ ᱵᱚᱸᱜᱟᱣᱟᱜ ᱤᱭᱟᱹ ᱞᱮᱠᱟ ᱛᱷᱩᱢ ᱫᱟᱲᱮᱹ ᱞᱮᱠᱟ᱾
ᱛᱚᱵᱵᱮ ᱵᱩᱨᱩ ᱯᱟᱛᱟ ᱨᱮᱫᱚᱭ ᱫᱟᱜᱽ ᱜᱮᱭᱟᱭ ᱥᱮ ᱪᱮᱫ? ᱜᱚᱢᱠᱮ ᱛᱟᱦᱚᱞᱮ ᱮᱢᱚᱱ ᱠᱳᱱᱳ ᱥᱮᱨᱢᱟ ᱵᱟᱝ ᱪᱟᱞᱟᱣ ᱟᱠᱟᱱᱟ ᱡᱟᱦᱟᱸ ᱛᱤᱥ ᱦᱚᱸ ᱵᱟᱭ ᱫᱟᱜ ᱟᱠᱟᱫ ᱵᱩᱨᱩ ᱯᱟᱛᱟ ᱨᱮ?
ᱵᱟᱝ ᱚᱱᱠᱟ ᱫᱚ ᱵᱟᱝ ᱪᱟᱞᱟᱣ ᱟᱠᱟᱱᱟ, ᱟᱹᱞᱤᱧᱼᱼ ᱡᱟᱦᱟᱸ ᱛᱤᱱᱟᱹᱜ ᱠᱷᱚᱱᱟᱜ ᱞᱤᱧ ᱵᱟᱲᱟᱭᱟ ᱩᱱᱟᱹᱜ ᱠᱷᱚᱱᱟᱜ ᱫᱚ ᱡᱚᱛᱚ ᱥᱮᱨᱢᱟ ᱜᱮ ᱫᱟᱜ᱾
ᱪᱷᱟᱻ
ᱦᱩᱸ᱾
ᱛᱟ ᱢᱟᱱᱮ ᱵᱩᱨᱩ ᱵᱚᱸᱜᱟ ᱢᱟᱱᱮ ᱜᱮ ᱫᱟᱜ ᱫᱚ ᱦᱤᱡᱩᱜ ᱜᱮᱭᱟ ᱟᱨ ᱞᱚᱥᱚᱫ᱾ ᱜᱚᱫᱚᱜ ᱫᱚ ᱦᱩᱭᱩᱜ ᱜᱮᱭᱟ ᱥᱮ ᱪᱮᱫ? ᱟᱹᱵᱤᱱ ᱡᱩᱫᱤ ᱚᱸᱰᱮ ᱠᱷᱚᱱᱟᱜ ᱞᱚᱥᱚᱫ ᱠᱟᱛᱮ ᱵᱤᱱ ᱦᱮᱡ ᱛᱟᱦᱚᱞᱮᱼᱼ ᱵᱩᱨᱩ ᱵᱚᱸᱜᱟ ᱵᱤᱱ ᱧᱮᱞ ᱟᱹᱜᱩ ᱟᱠᱟᱫ ᱞᱮᱠᱟ ᱥᱮ ᱪᱮᱫ?
ᱦᱮᱸ ᱢᱟᱱᱮ ᱚᱱᱟ ᱫᱚ ᱮᱠᱫᱚᱢ ᱤᱭᱟᱹ ᱞᱮᱠᱟ ᱯᱨᱚᱢᱟᱱ ᱞᱮᱠᱟ᱾
ᱟᱪᱷᱟ ᱾ ᱜᱚᱝᱠᱮ ᱛᱟᱦᱚᱞᱮ ᱟᱯᱮ ᱥᱮᱱ ᱫᱚ ᱫᱟᱬᱟᱱ ᱡᱟᱭᱜᱟ ᱠᱚ ᱪᱮᱠᱟ ᱦᱮᱱᱟᱜᱼᱟ?
ᱫᱟᱬᱟᱱ ᱡᱟᱭᱜᱟ ᱫᱚ ᱚᱱᱮ ᱟᱡᱚᱫᱤᱭᱟᱹ ᱵᱩᱨᱩ ᱢᱮᱱᱟᱜ ᱛᱟᱞᱮᱭᱟ᱾
ᱟᱪᱷᱟ᱾
ᱦᱸ ᱟᱡᱚᱫᱤᱭᱟᱹ ᱵᱩᱨᱩ ᱵᱮᱱ ᱪᱟᱞᱟᱣ ᱵᱟᱲᱟ ᱟᱠᱟᱱᱟ?
ᱵᱟᱝ ᱜᱚᱢᱠᱮ ᱵᱟᱝᱜᱮ ᱵᱟᱞᱤᱧ ᱪᱟᱞᱟᱣ ᱠᱟᱱᱟ ᱾ ᱟᱹᱵᱤᱱ ᱪᱟᱞᱟᱣ ᱵᱟᱲᱟ ᱟᱠᱟᱱᱟ ᱟᱡᱚᱫᱤᱭᱟᱹ ᱟᱸᱡᱚᱢ ᱟᱠᱟᱫᱼᱟ ᱞᱤᱧ ᱯᱟᱹᱦᱤᱞ ᱠᱷᱚᱱᱟᱜ ᱜᱮ ᱟᱡᱚᱫᱤᱭᱟᱹ ᱵᱩᱨᱩ ᱥᱮᱸᱫᱽᱨᱟ ᱾
ᱤᱧ ᱫᱚ ᱥᱮᱸᱫᱽᱨᱟ ᱫᱚ ᱵᱟᱟᱹᱞᱤᱧ ᱪᱟᱞᱟᱣ ᱟᱠᱟᱱᱟ ᱢᱮᱱᱠᱷᱟᱱ ᱫᱟᱬᱟᱱ ᱫᱚᱞᱤᱧ ᱥᱮᱱ ᱟᱠᱟᱱᱟ ᱾
ᱟᱪᱷᱟ ᱾
ᱥᱮᱱᱫᱨᱟ ᱫᱚ ᱠᱟᱹᱴᱤᱡ ᱫᱚ ᱢᱟᱱᱮ ᱵᱚᱛᱚᱨ ᱜᱮ ᱵᱩᱡᱷᱟᱹᱜᱼᱟ ᱟᱹᱰᱤ ᱢᱟᱨᱟᱝ ᱵᱩᱨᱩ ᱛᱚ ᱾ ᱦᱮᱸ ᱾ ᱦᱸ ᱟᱹᱰᱤ ᱜᱟᱱ ᱦᱚᱲ ᱠᱚ ᱪᱟᱞᱟᱜ ᱟᱠᱚ ᱢᱟᱱᱮ ᱡᱚᱛᱚ ᱥᱮᱫ ᱨᱮᱱ ᱦᱚᱲ ᱠᱚ ᱪᱟᱞᱟᱜᱼᱟᱛᱚ ᱾ ᱟᱨ ᱚᱸᱰᱮ ᱡᱤᱵᱽᱼᱡᱤᱭᱟᱹᱞᱤ ᱠᱚ ᱢᱟᱱᱮ ᱛᱟᱹᱨᱩᱵ ᱠᱚ ᱦᱟᱹᱛᱤ ᱠᱚ ᱾ ᱠᱚᱨᱮ ᱡᱚᱛᱚ ᱨᱚᱠᱚᱢ ᱜᱮ ᱥᱩᱠᱨᱤ ᱠᱚ ᱡᱚᱛᱚ ᱨᱚᱠᱚᱢ ᱜᱮ ᱢᱮᱱᱟᱜ ᱠᱚᱣᱟ ᱛᱚ ᱚᱱᱟ ᱛᱟᱹᱨᱩᱵ ᱠᱷᱟᱹᱛᱤᱨ ᱛᱮᱜᱮ ᱵᱚᱛᱚᱨ ᱛᱮᱫᱚ ᱟᱹᱞᱤᱧ ᱫᱚ ᱵᱟᱞᱤᱧ ᱪᱟᱞᱟᱣ ᱟᱠᱟᱱᱟ ᱾
ᱟᱪᱷᱟ ᱜᱮ ᱾
ᱦᱩᱸ ᱾
ᱞᱟᱹᱭ ᱟᱠᱚ ᱠᱚᱲᱟᱭ ᱡᱚᱱᱚᱢ ᱟᱠᱟᱱ ᱢᱟᱱᱮ ᱢᱤᱫ ᱫᱷᱟᱣ ᱫᱚ ᱟᱡᱚᱫᱤᱭᱟᱹ ᱵᱩᱨᱩ ᱥᱮᱸᱫᱽᱨᱟ ᱫᱚᱵᱤᱱ ᱪᱟᱞᱟᱣ ᱦᱮᱡ ᱫᱚᱨ ᱼᱼ ᱠᱟᱨ ᱜᱮ ᱠᱟᱱᱟ ᱯᱟᱹᱦᱤᱞ ᱦᱟᱲᱟᱢ ᱦᱟᱟᱯᱲᱟᱢ ᱠᱚᱠᱚ ᱞᱟᱹᱭ ᱟᱹᱜᱩ ᱟᱠᱟᱜᱼᱟ ᱾ ᱦᱩᱸ ᱾
ᱱᱮᱛᱟᱨ ᱨᱮᱱ ᱛᱚ ᱵᱟᱠᱚ ᱪᱟᱞᱟᱜ ᱠᱟᱱᱟ ᱚᱱᱟ ᱫᱚ ᱾ ᱯᱟᱹᱦᱤᱞ ᱨᱮᱜᱮ ᱠᱚ ᱢᱟᱱᱟᱣᱮᱫ ᱛᱟᱦᱮᱸᱫ ᱱᱮᱛᱟᱨ ᱫᱚ ᱵᱟᱠᱚ ᱥᱮᱱᱚᱜ ᱠᱟᱱᱟ ᱾
ᱦᱮ ᱾
ᱦᱩᱸ ᱾ ᱟᱯᱮ ᱥᱮᱫ ᱫᱚ ᱜᱚᱝᱠᱮ ᱚᱠᱟᱮ ᱞᱮᱠ ᱫᱟᱬᱟᱱ ᱡᱟᱭᱜᱟ ᱢᱮᱱᱟᱜᱼᱟ?
ᱟᱞᱮ ᱥᱮᱱ ᱫᱚ ᱚᱱᱠᱟ ᱫᱟᱬᱟᱱᱟᱱᱛᱮ ᱟᱞᱮ ᱥᱮᱱ ᱢᱟ ᱵᱩᱨᱩ ᱠᱚᱢᱟ ᱠᱟᱹᱡ ᱥᱟᱺᱜᱤᱧ ᱧᱚᱜ ᱨᱮᱜᱮ ᱦᱮᱱᱟᱜᱼᱟ᱾
ᱵᱩᱨᱩ ᱰᱮᱢ ᱠᱚ ᱦᱮᱱᱟᱜᱼᱟ ᱟᱞᱮ ᱥᱮᱱ ᱫᱚ ᱾ ᱵᱟᱨᱭᱟ ᱯᱮᱭᱟ ᱰᱮᱢ ᱚᱱᱠᱟ ᱦᱮᱱᱟᱜᱼᱟ ᱟᱞᱮ ᱫᱚ ᱟᱨ ᱦᱮᱱᱟᱜ ᱛᱟᱞᱮᱭᱟ ᱥᱤᱢᱞᱤᱯᱟᱞ ᱚᱵᱷᱚ ᱟᱨᱚᱱᱚ ᱵᱤᱱ ᱚᱱᱟᱵᱤᱱ ᱧᱮᱞ ᱟᱠᱟᱫᱼᱟ ᱟᱸᱡᱚᱢ ᱟᱠᱟᱫ ᱜᱮᱭᱟ ᱵᱮᱱ ᱛᱚ?
ᱦᱮᱸ ᱟᱹᱧᱡᱚᱢ ᱠᱟᱫᱟ ᱞᱤᱧ ᱾
ᱦᱮᱸ ᱚᱱᱟ ᱚᱱᱟ ᱥᱩᱨ ᱤᱝᱠᱟᱹ ᱥᱟᱺᱜᱤᱧ ᱧᱚᱜ ᱫᱚ ᱥᱟᱺᱜᱤᱧ ᱧᱚᱜ ᱜᱮᱭᱟ ᱚᱱᱟ ᱠᱚᱜᱮ ᱦᱮᱱᱟᱜᱼᱟ ᱟᱨ ᱱᱮᱛᱟᱨ ᱡᱟᱦᱟᱸ ᱥᱟᱱᱛᱟᱞᱤ ᱮᱞᱵᱟᱢ ᱠᱚᱨᱮ ᱧᱮᱞ ᱵᱟᱲᱟᱭᱮᱫᱼᱟ ᱢᱤᱫᱴᱟᱝ ᱰᱮᱢ ᱵᱷᱟᱭᱨᱟᱞᱚᱜ ᱠᱟᱱ ᱫᱚᱢᱮ ᱥᱩᱴᱤᱝ ᱠᱚᱠᱚ ᱪᱟᱞᱟᱜ ᱠᱟᱱᱟ ᱾ ᱚᱱᱟ ᱦᱚᱸ ᱟᱞᱮ ᱥᱩᱨ ᱥᱮᱱ ᱥᱮᱱ ᱨᱮᱜᱮ ᱾
ᱚᱱᱟ ᱰᱮᱢ ᱨᱮᱱᱟᱜ ᱧᱩᱛᱩᱢ ᱫᱚ?
ᱚᱱᱟ ᱫᱚ ᱫᱮᱣᱞᱤ ᱰᱮᱢ ᱠᱚ ᱾ ᱠᱚ ᱞᱟᱹᱭᱮᱜᱼᱟ ᱦᱮᱸ ᱜᱚᱝᱠᱮ ᱾
ᱦᱩᱸ ᱾
ᱡᱟᱦᱟᱸᱛᱤᱥ ᱦᱤᱡᱩᱜ ᱠᱷᱟᱱ ᱵᱤᱱ ᱞᱟᱹᱭᱟᱵᱤᱱ ᱱᱚᱛᱮ ᱫᱚ ᱾
ᱪᱟᱞᱟᱜ ᱠᱷᱟᱱ ᱞᱤᱧ ᱞᱟᱹᱭᱟ ᱾ ᱛᱟᱦᱚᱞᱮ ᱱᱤᱛᱚᱜ ᱫᱚ ᱜᱚᱝᱠᱮ
ᱦᱮᱸ ᱜᱚᱝᱠᱮ ᱛᱟᱦᱚᱞᱮ ᱟᱯᱮ ᱥᱮᱱ ᱫᱚ ᱪᱮᱫᱠᱟ ᱫᱟᱜ ᱠᱮᱫ ᱜᱮᱟᱭ ᱛᱮᱦᱮᱧ ᱫᱚ ᱛᱮᱦᱮᱧ ᱫᱚ ᱵᱟᱭ ᱫᱟᱜ ᱟᱠᱟᱟᱜᱼᱟ?
ᱛᱮᱦᱮᱧ ᱫᱚ ᱵᱟᱭ ᱫᱟᱜ ᱠᱟᱫᱟ ᱟᱞᱮᱥᱮᱫ ᱫᱚ ᱦᱟᱯᱮᱥᱮᱜ ᱫᱟᱜ ᱠᱮᱫᱮᱭᱟ ᱥᱮ ᱪᱮᱫ ᱛᱮᱦᱮᱧ ᱫᱚ?
ᱵᱟᱝᱜᱮ ᱛᱮᱦᱮᱧ ᱢᱟ ᱨᱤᱢᱤᱞ ᱵᱟᱞᱮ ᱮᱢᱠᱟ ᱛᱟᱨᱟᱥᱤᱧ ᱵᱮᱲᱟ ᱠᱟᱛ ᱵᱟᱭ ᱫᱟᱜ ᱞᱮᱜᱼᱟ ᱾
ᱦᱮᱸ᱾
ᱱᱚᱝᱠᱟ ᱫᱟᱜ ᱵᱟᱭ ᱫᱟᱜ ᱞᱮᱠᱷᱟᱱ ᱪᱤᱠᱟᱹᱛᱤᱧ ᱪᱟᱥᱟ ᱾
ᱟᱯ ᱥᱮᱫ ᱫᱚ ᱛᱟᱦᱚᱞᱮ ᱨᱚᱦᱚᱭ ᱥᱤᱢ ᱠᱚ ᱡᱚᱢ ᱠᱚᱣᱟ ᱥᱮ ᱵᱟᱝ?
ᱪᱮᱠᱟ ᱜᱚᱝᱠᱮ ᱵᱟᱹᱞᱤᱧ ᱟᱸᱡᱚᱢ ᱴᱷᱤᱠᱟᱹ ᱞᱮᱫᱼᱟ?
ᱢᱟᱱᱮ ᱟᱛᱳ ᱠᱚᱨᱮ ᱟᱛᱳ ᱨᱮ ᱤᱭᱟᱹ ᱨᱚᱦᱚᱭ ᱢᱟᱲᱟᱝ ᱢᱟᱱᱮ ᱾
ᱟᱪᱷᱟ ᱾
ᱤᱭᱟᱹ ᱜᱚᱴᱟ ᱟᱹᱛᱩ ᱠᱷᱚᱱᱟᱜ ᱠᱚ ᱤᱭᱟᱹ ᱥᱤᱢ ᱠᱚ ᱪᱟᱸᱫᱟ ᱠᱚᱣᱟ ᱠᱚ ᱟᱨ ᱾ ᱡᱟᱦᱮᱨ ᱮᱞᱟᱛᱟᱨ ᱨᱮᱠᱚ ᱢᱟᱱᱮ ᱥᱚᱲᱮ ᱠᱟᱛᱮᱜ ᱯᱩᱡᱟᱹ ᱯᱟᱥᱟ ᱠᱟᱛᱮᱜ ᱠᱚ ᱡᱚᱢ ᱠᱚᱣᱟ ᱡᱟᱛᱮ ᱾ ᱢᱟᱱᱮ ᱱᱤᱭᱟᱹ ᱫᱷᱟᱣ ᱵᱷᱟᱞᱤ ᱧᱚᱜ ᱾ ᱦᱩᱲᱩ ᱦᱩᱭᱩᱜ ᱢᱟ ᱵᱷᱟᱞᱤ ᱧᱚᱜ ᱢᱟᱱᱮ ᱡᱷᱚᱛᱚ ᱠᱤᱪᱷᱩ ᱾ ᱡᱩᱫᱤ ᱡᱟᱦᱟᱸ ᱜᱮ ᱨᱚᱦᱚᱭ ᱦᱩᱭᱩᱜᱼᱟ ᱚᱱᱟᱜᱮ ᱡᱮᱱᱚ ᱵᱷᱟᱞᱤ ᱦᱩᱭᱩᱜᱼᱟ ᱚᱱᱟ ᱧᱩᱛᱩᱢ ᱛᱮ ᱾
ᱟᱪᱷᱟ ᱟᱹᱞᱤᱧ ᱢᱟ ᱟᱛᱳ ᱠᱚᱨᱮ ᱱᱚᱝᱠᱟ ᱢᱟ ᱵᱟᱹᱞᱤᱧ ᱛᱟᱦᱮᱸ ᱵᱟᱲᱟᱜ ᱠᱟᱱᱟ ᱾ ᱟᱫᱚ ᱚᱱᱟᱫᱚ ᱵᱟᱹᱞᱤᱧ ᱵᱟᱲᱟᱭᱟ ᱩᱱᱟᱹᱜ ᱫᱚ ᱦᱩᱭᱩᱜ ᱠᱟᱱᱟ ᱥᱮ ᱵᱟᱝ ᱾
ᱟᱞᱮ ᱥᱮᱫ ᱫᱚ ᱦᱚᱞᱟ ᱠᱚ ᱡᱚᱢ ᱠᱮᱫ ᱠᱚᱣᱟ ᱾
ᱟᱪᱷᱟ ᱚᱱᱟ ᱫᱚ ᱛᱟᱦᱚᱞᱮ ᱨᱚᱦᱚᱭ ᱢᱟᱲᱟᱝ ᱨᱮ ᱾
ᱦᱮ ᱨᱚᱦᱚᱭ ᱢᱟᱲᱟᱝ ᱜᱮ ᱢᱟᱱᱮ ᱡᱟᱛᱮ ᱵᱷᱟᱞᱤ ᱠᱟᱛᱮᱜ ᱦᱩᱭᱩᱜ ᱢᱟ ᱚᱱᱟᱜᱮ ᱾ ᱪᱚᱴ ᱪᱟᱸᱫᱳ ᱴᱷᱮᱱ ᱠᱚ ᱱᱮᱦᱚᱨᱚᱜᱼᱠᱚ ᱾
ᱚᱸ ᱾
ᱚ ᱤᱭᱟᱹᱟᱭᱟᱠᱚ ᱵᱚᱸᱜᱟ ᱵᱩᱨᱩ ᱟᱭᱟ ᱾
ᱟᱪᱪᱷᱟ ᱦᱚ ᱾
ᱦᱮᱸ
ᱪᱟᱸᱫᱳ ᱵᱚᱸᱜᱟ ᱛᱷᱩᱢ ᱫᱟᱲᱮᱛᱮ ᱪᱟᱥ ᱠᱚ ᱵᱷᱟᱜᱤ ᱜᱮ ᱦᱩᱭᱩᱜ ᱢᱟ ᱾
ᱟᱪᱷᱟ ᱜᱚᱢᱠᱮ ᱴᱷᱤᱠ ᱜᱮᱭᱟ ᱛᱟᱞᱦᱮ᱾
ᱦᱮᱸ ᱜᱚᱢᱠᱮ ᱴᱷᱤᱠ ᱜᱮᱭᱟ ᱾ ᱥᱟᱜᱩᱱ ᱾